ᱦᱮᱞᱳ᱾
ᱦᱮᱞᱳ᱾
ᱦᱮᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱟᱢᱮᱢ ᱟᱸᱡᱚᱢ ᱧᱟᱢ ᱫᱟ?
ᱦᱮᱸ ᱟᱸᱡᱚᱢᱚᱜ ᱠᱟᱱᱟ, ᱟᱨ ᱡᱟᱦᱟᱱᱟᱜ ᱥᱟᱰᱮ ᱠᱚ ᱵᱟ ᱟᱢ ᱧᱟᱢᱫᱟ ᱛᱚ?
ᱵᱟᱝ -ᱵᱟᱝ ᱪᱮᱫ ᱜᱮ ᱥᱟᱰᱮ ᱵᱟᱝ ᱟᱡᱚᱢᱚᱜ ᱠᱟᱱᱟ᱾
ᱦᱮᱸ ᱪᱮᱫ ᱠᱚᱢ ᱥᱤᱠᱟᱹᱭ ᱫᱟ ᱛᱟᱞᱮ?
ᱦᱚᱜ-ᱚᱭ ᱪᱤᱠᱟᱹ ᱫᱚ ᱪᱮᱫ ᱜᱮ ᱵᱟᱝ ᱪᱤᱠᱟᱹᱭ ᱦᱩᱭᱩᱜ ᱚᱱᱟ ᱠᱟᱹᱢᱤ ᱵᱟᱲᱟ ᱪᱟᱞᱟᱣ ᱦᱩᱭ ᱞᱮᱱᱟ᱾
ᱦᱚᱸ ᱪᱮᱫ ᱠᱚᱢ ᱠᱟᱹᱢᱤ ᱵᱟᱲᱟ ᱠᱮᱫᱟ ᱛᱟᱦᱞᱮ?
ᱠᱟᱹᱢᱤ ᱦᱩᱭᱮᱱ ᱜᱮᱭᱟ ᱠᱷᱚᱥᱞᱟ ᱤᱨ ᱱᱟᱥᱮ ᱱᱟᱜ ᱵᱟᱹᱠᱤ ᱛᱟᱦᱮᱸ ᱦᱮᱡ ᱠᱟᱱᱟ ᱚᱱᱟ ᱠᱷᱚᱥᱞᱟᱜ ᱤᱨ ᱜᱮ ᱪᱟᱞᱟᱣ ᱦᱩᱭ ᱞᱮᱱᱟ᱾
ᱠᱷᱚᱥᱞᱟ ᱤᱨᱮᱢ ᱪᱟᱞᱟᱣ ᱞᱮᱱᱟ ᱾
ᱦᱮᱸ ᱠᱷᱚᱥᱞᱟ ᱤᱨ ᱪᱟᱞᱟᱣ ᱦᱩᱭᱞᱮᱱᱟ᱾
ᱦᱮᱸ ᱚᱠᱚᱭ ᱠᱚᱯᱮ ᱪᱟᱞᱟᱣᱱᱟ ᱟᱢ ᱢᱚᱛᱚᱡ ᱜᱮ ᱥᱮ ᱟᱨᱦᱚ ᱾
ᱵᱟᱝ ᱪᱟᱞᱟᱣ ᱞᱮᱱ ᱜᱮ ᱭᱩᱭ ᱪᱟᱞᱟᱣ ᱞᱮᱱᱟ ᱛᱟᱯᱚᱨᱮ ᱦᱮᱸ ᱫᱟᱹᱭᱮ ᱪᱟᱞᱟᱣ ᱞᱮᱱᱟ ᱟᱨ ᱤᱧᱤᱧ ᱪᱟᱞᱟᱣ ᱞᱮᱱᱟ᱾
ᱚᱻ ᱟᱨ ᱛᱤᱱᱟᱹᱜ ᱜᱮ ᱠᱷᱚᱥᱞᱟ ᱠᱚᱯᱮ ᱮᱨ ᱠᱟᱜ ᱛᱮ ᱪᱟᱥ ᱠᱟᱫ ᱛᱟᱦᱮᱱ?
ᱫᱚᱢᱮ ᱫᱚ ᱵᱟᱞᱮ ᱪᱟᱥᱟᱜ ᱜᱮᱭᱟ ᱠᱚᱢ ᱧᱚᱜ ᱜᱮᱞᱮ ᱪᱟᱥ ᱟᱠᱟᱫ ᱜᱮᱭᱟ ᱚᱱᱟᱜᱮ ᱥᱳᱚᱢᱚᱭ ᱨᱮ ᱵᱟᱞᱮ ᱤᱨ ᱫᱟᱲᱮᱭᱟᱜ ᱠᱟᱱᱟ ᱚᱱᱟᱜᱮ ᱚᱨᱫᱷᱮᱠ ᱜᱮ ᱧᱩᱨᱩ ᱪᱟᱵᱟ ᱟᱠᱟᱱᱟ᱾
ᱚᱻ ᱠᱟᱝᱜᱮ ᱚᱱᱮ ᱚᱠᱛᱚ ᱨᱮᱱ ᱡᱤᱱᱤᱥ ᱚᱠᱛᱚ ᱨᱮ ᱵᱟᱝ ᱠᱟᱹᱢᱤ ᱞᱮᱱᱠᱷᱟᱱ ᱫᱚ ᱚᱱᱠᱟᱜ ᱜᱮ ᱦᱩᱭᱩᱜᱼᱟ᱾ ᱵᱟᱝ ᱥᱮ᱾
ᱦᱮᱸ ᱵᱟᱞᱮ ᱥᱩᱢᱚᱭ ᱧᱚᱜ ᱠᱟᱱᱜᱮᱭᱟ ᱵᱟᱯᱞᱟ ᱚᱲᱟᱜ ᱠᱚᱞᱮ ᱧᱟᱢ ᱞᱮᱼᱟ ᱛᱟᱞᱦᱮ ᱦᱟᱱᱛᱮ ᱱᱟᱛᱮ ᱛᱮᱭᱩ ᱟᱨ ᱵᱟᱵᱟ ᱵᱟᱠᱤᱱ ᱛᱟᱦᱮᱸ ᱠᱟᱱᱟ᱾
ᱦᱳᱭ ᱦᱳᱭ ᱟᱫᱚ ᱟᱵᱚᱣᱟᱜ ᱛᱚ ᱦᱟᱱᱟ ᱱᱚᱣᱟ ᱠᱟᱹᱢᱤ ᱠᱚ ᱛᱟᱦᱮᱱᱟ ᱟᱫᱚ ᱠᱟᱹᱢᱤ ᱡᱷᱟᱢᱮᱞᱟ ᱦᱚᱛᱮᱜ ᱛᱮ ᱥᱩᱢᱚᱭ ᱠᱚ ᱵᱟᱝ ᱧᱟᱢᱚᱜ ᱠᱟᱱᱟ ᱵᱟᱝ᱾
ᱦᱮᱸ ᱥᱚᱢᱚᱭ ᱠᱚ ᱵᱟᱭ ᱧᱟᱢᱚᱜ ᱠᱟᱱᱟ ᱛᱟᱯᱚᱨᱮ ᱚᱲᱟᱜ ᱨᱮᱜᱮ ᱜᱮ ᱢᱟᱜ ᱢᱚᱬᱮᱭᱱᱟᱞᱮ ᱛᱟᱦᱚᱞᱮ ᱟᱞᱮ ᱜᱮ ᱱᱟᱭᱠᱮ ᱟᱫᱚ ᱠᱟᱹᱢᱤ ᱵᱟᱲᱟ ᱠᱚ ᱛᱟᱦᱮᱸ ᱠᱟᱱ ᱜᱮ ᱯᱮᱲᱟ ᱯᱟᱹᱲᱦᱟᱹ ᱠᱚᱠᱚ ᱦᱮᱡ ᱞᱮᱱᱟ᱾
ᱟᱪᱪᱷᱟ ᱟᱪᱪᱷᱟ ᱟᱯᱮ ᱜᱮ ᱱᱟᱭᱠᱮ ᱫᱚ ᱛᱟᱦᱞᱮ ᱵᱟᱝ᱾
ᱦᱩᱸ᱾
ᱚᱻ
ᱚᱱᱟ ᱠᱷᱟᱹᱛᱤᱨᱟᱜ ᱛᱮ ᱵᱟᱞᱮ ᱥᱳᱢᱚᱭ ᱠᱟᱱ ᱜᱮ ᱠᱷᱚᱥᱞᱟ ᱠᱚ ᱮᱛᱮ ᱜᱮ ᱪᱟᱹᱴᱤᱡ ᱪᱟᱵᱟ ᱟᱠᱟᱱᱟ᱾
ᱛᱤᱥ ᱠᱚᱨᱮᱜ ᱫᱚᱯᱮ ᱢᱟᱜ ᱢᱚᱬᱮᱭᱮᱱᱟ᱾
ᱢᱟᱜᱢᱚᱬᱮ ᱱᱟᱞᱮ ᱱᱚᱜ ᱚᱭ ᱠᱤᱪᱷᱩ ᱫᱤᱱ ᱞᱟᱦᱟ ᱵᱟᱭᱤᱥ ᱛᱮᱭᱤᱥ᱾
ᱵᱟᱭᱤᱥ ᱛᱮᱭᱤᱥ ᱛᱚᱞᱮ ᱪᱮᱫᱠᱟ ᱢᱟᱜ ᱢᱚᱬᱮ ᱯᱮ ᱢᱟᱱᱟᱣ ᱠᱮᱫᱟ, ᱵᱷᱟᱹᱞᱤ ᱜᱮ?
ᱵᱷᱟᱜᱤ ᱜᱮᱞᱮ ᱢᱟᱱᱟᱣ ᱠᱮᱫᱟ ᱟᱹᱰᱤ ᱵᱚᱪᱷᱚᱨ ᱯᱚᱨᱮ ᱢᱟᱜ ᱢᱚᱲᱮ ᱦᱩᱭᱱᱟ ᱥᱮ ᱛᱟᱦᱞᱮᱼᱼ ᱵᱷᱟᱜᱤ ᱜᱮ ᱢᱟᱱᱟᱣ ᱦᱩᱭᱮᱱ ᱜᱮᱭᱟ᱾
ᱚᱻ
ᱟᱞᱮ ᱚᱸᱰᱮ ᱫᱚ ᱵᱟᱠᱚ ᱢᱟᱜᱽ ᱢᱚᱬᱮᱭᱟ ᱛᱚᱵᱮ ᱵᱟᱹᱧ ᱵᱟᱲᱟᱭᱟ ᱪᱮᱫ ᱞᱮᱠᱟ ᱢᱟᱜᱽ ᱢᱚᱬᱮ ᱦᱩᱭᱩᱜᱼᱟ ᱱᱤᱭᱟᱹ ᱠᱚ, ᱚ ᱵᱟᱹᱧ ᱧᱮᱞ ᱵᱟᱲᱟ ᱟᱠᱟᱫᱟ᱾
ᱚᱸᱻ
ᱛᱤᱱᱟᱹᱜ ᱫᱤᱱ ᱠᱚ ᱢᱟᱜ ᱢᱚᱬᱮᱜᱼᱟ ᱤᱧ ᱥᱮ ᱤᱧ ᱫᱚ ᱵᱟᱹᱧ ᱵᱟᱲᱟᱭᱟ
ᱯᱮ ᱫᱤᱱ ᱩᱢ ᱥᱟᱹᱨᱫᱤ ᱟᱨ ᱵᱟᱥᱠᱮ ᱯᱮ ᱢᱟᱦᱟ ᱦᱩᱭᱩᱜ ᱜᱮᱭᱟ
ᱚ ᱢᱟᱱᱮ ᱵᱟᱦᱟ ᱞᱮᱠᱟ ᱜᱮ
ᱦᱮᱸ ᱵᱟᱦᱟ ᱞᱮᱠᱟ ᱜᱮ
ᱚ ᱟᱨ ᱢᱟᱱᱮ ᱢᱟᱜ ᱢᱚᱬᱮ ᱨᱮᱫᱚ ᱪᱤᱞᱤ ᱢᱟᱜᱽ ᱢᱚᱬᱮ ᱟᱨ ᱵᱟᱦᱟ ᱢᱚᱫᱽᱫᱷᱮ ᱨᱮ ᱢᱟᱱᱮ ᱯᱷᱟᱨᱟᱠ ᱫᱚ ᱪᱮᱫ ᱤᱧ ᱫᱚ ᱵᱟᱹᱧ ᱵᱟᱲᱟᱭᱟ
ᱯᱷᱟᱨᱟᱠ ᱫᱚ ᱢᱮᱱᱟᱜ ᱜᱮᱭᱟ ᱢᱟᱜᱽ ᱢᱚᱬᱮ ᱨᱮᱫᱚ ᱡᱮᱢᱚᱱ ᱥᱟᱸᱜᱮ ᱩᱱᱠᱩ ᱢᱮᱨᱚᱢ ᱠᱚᱠᱚ ᱞᱟᱜᱟᱜ ᱜᱮᱭᱟ
ᱦᱮᱸ
ᱥᱟᱺᱜᱤᱧ ᱜᱮ ᱯᱷᱟᱨᱟᱠ ᱢᱮᱱᱟᱜᱼᱟ ᱢᱟᱜᱽ ᱢᱚᱬᱮ ᱟᱨ ᱵᱟᱦᱟ
ᱚ
ᱢᱮᱨᱚᱢ ᱠᱚ ᱛᱟᱯᱚᱨᱮ ᱨᱩ ᱠᱚ ᱦᱚᱲ ᱠᱚ ᱠᱚᱢ ᱠᱚ ᱛᱟᱦᱮᱸ ᱠᱟᱱᱟ ᱚᱱᱟ ᱠᱷᱟᱹᱛᱤᱨ ᱚᱜ ᱛᱮ ᱨᱩ ᱞᱟᱹᱜᱤᱫ ᱦᱚᱸ ᱵᱟᱦᱮᱨᱮ ᱠᱷᱚᱱ ᱠᱚ ᱟᱹᱜᱩ ᱞᱮᱫ ᱠᱚᱣᱟ
ᱚᱻ ᱟᱨ ᱛᱟᱦᱚᱞᱮ ᱟᱯᱮ ᱟᱹᱛᱩ ᱨᱮᱫᱚ ᱥᱟᱸᱜᱮ ᱜᱮᱭᱟᱯᱮ ᱥᱮ ᱥᱟᱱᱛᱟᱲ ᱫᱚ
ᱯᱷᱟᱨᱟᱠ ᱫᱚ ᱯᱷᱟᱨᱟᱠ ᱜᱮᱭᱟ
ᱵᱟ ᱢᱮᱱᱫᱤᱧ ᱟᱯᱮ ᱟᱛᱩ ᱨᱮ ᱛᱤᱱᱟᱹᱜ ᱦᱚᱲ ᱦᱮᱱᱟᱜ ᱯᱮᱭᱟ ᱥᱟᱱᱛᱟᱲ ᱫᱚ?
ᱤᱧ ᱦᱚ ᱫᱚᱢᱮ ᱵᱟᱹᱧ ᱵᱩᱡᱽ ᱫᱟᱲᱮᱭᱟᱫᱟ᱾ ᱯᱚᱨᱮ ᱯᱮᱲᱟ ᱠᱚᱠᱚ ᱦᱮᱡ ᱞᱮᱱᱟ ᱡᱟᱦᱮᱨ ᱠᱚ ᱪᱟᱞᱟᱣ ᱠᱚᱨᱮᱱᱟᱜ ᱦᱚᱸ ᱚᱱᱠᱟ ᱥᱚᱢᱚᱭ ᱠᱚ ᱵᱟᱝ ᱧᱟᱢ ᱞᱮᱱᱟ᱾
ᱚ
ᱢᱟᱜᱳᱭ ᱢᱮᱱᱫᱟ ᱩᱱᱟᱹᱜ ᱯᱮᱲᱟ ᱠᱚ, ᱟᱭᱳ ᱢᱮᱱ ᱮᱫᱟ ᱩᱱᱟᱹᱜ ᱯᱮᱲᱟ ᱠᱚᱠᱚ ᱦᱮᱡ ᱟᱠᱟᱱᱟ᱾ ᱚᱠᱚᱭ ᱧᱮᱞ ᱮᱢᱟᱱ ᱛᱮᱜᱮ ᱥᱢᱚᱭ ᱯᱟᱨᱚᱢᱮᱱᱟ᱾
ᱚ ᱟ ᱢᱮᱱᱫᱤᱧ ᱟᱯᱮ ᱟᱹᱛᱩ ᱨᱮᱫᱚ ᱥᱟᱱᱛᱟᱲ ᱫᱚᱯᱮ ᱰᱷᱮᱨ ᱜᱮᱭᱟ ᱥᱮ ᱪᱮᱫ?
ᱦᱩᱸ
ᱛᱤᱱᱟᱹᱜ ᱜᱟᱡ ᱥᱟᱱᱛᱟᱲ ᱢᱮᱱᱟᱜ ᱯᱮᱭᱟ ᱚᱸᱰᱮ?
ᱢᱮᱱᱟᱜ ᱞᱮᱜᱮᱭᱟ ᱥᱟᱸᱜᱮ ᱧᱚᱜ ᱜᱮ
ᱚ
ᱦᱮᱸ ᱦᱟᱸᱰᱮ ᱱᱟᱰᱮ ᱟᱹᱛᱩ ᱢᱮᱱᱟᱜ-ᱟ ᱛᱚ ᱟᱫᱚ ᱱᱟᱭᱠᱮ ᱠᱚᱫᱚ ᱢᱮᱫ ᱴᱮᱱ ᱜᱮᱛᱟ ᱞᱮᱟᱭ᱾ ᱵᱟᱨᱭᱟ ᱯᱮᱭᱟ ᱟᱛᱳ ᱢᱤᱞᱮ ᱢᱤᱫᱴᱮᱱ ᱜᱮ ᱡᱟᱦᱮᱨ ᱛᱟᱞᱮ ᱫᱚ᱾
ᱚ ᱟᱪᱪᱷᱟ ᱟᱪᱪᱷᱟ ᱛᱟᱦᱞᱮ ᱵᱷᱟᱹᱞᱤ ᱜᱮ ᱨᱟᱹᱥᱠᱟᱹ ᱠᱮᱫᱟᱢ ᱢᱟᱜ ᱢᱚᱬᱮ ᱨᱮ
ᱦᱮᱸ ᱥᱚᱨᱦᱟᱭ ᱢᱟᱜ ᱢᱚᱬᱮ ᱠᱚᱜᱮ ᱢᱟᱨᱟᱝ ᱯᱚᱨ ᱠᱚ ᱛᱟᱵᱚᱱ᱾
ᱦᱳᱭ ᱦᱳᱭ
ᱛᱟᱦᱚᱞᱮ
ᱟᱯᱮ ᱥᱮᱫ ᱫᱚ ᱵᱟᱝᱯᱮ ᱢᱟᱜ ᱢᱚᱬᱮ ᱜᱮᱭᱟ?
ᱢᱟᱜ ᱢᱚᱬᱮ ᱫᱚ ᱟᱞᱮᱥᱮᱫ ᱦᱩᱭᱩᱜ ᱜᱮᱭᱟ ᱛᱚ ᱟᱞᱮ ᱟᱹᱛᱩ ᱨᱮᱫᱚ ᱵᱟᱝᱠᱚ ᱢᱟᱜ ᱢᱚᱬᱮ ᱜᱮᱭᱟ ᱟᱞᱮ ᱟᱛᱩ ᱨᱮᱫᱚ ᱵᱟᱦᱟ ᱦᱩᱭᱩᱜᱼᱟ ᱥᱚᱦᱚᱨᱟᱭ ᱦᱩᱭᱩᱜᱼᱟ ᱥᱟᱠᱨᱟᱛ ᱚᱱᱟ ᱜᱮ ᱢᱟᱜ ᱢᱚᱬᱮ ᱫᱚ ᱵᱟᱝ ᱦᱩᱭᱩᱜᱼᱟ᱾ ᱟᱞᱮ ᱟᱛᱩ ᱨᱮᱫᱚ ᱪᱮᱫ ᱢᱮᱱᱟ ᱥᱟᱱᱛᱟᱲ ᱦᱚᱞᱮ ᱠᱚᱢ ᱧᱚᱜ ᱜᱮᱭᱟ ᱚᱱᱮ ᱫᱤᱠᱩ ᱟᱛᱩᱨ ᱨᱮ ᱟᱱᱮ ᱟᱹᱛᱩ ᱛᱟᱞᱮ ᱟᱨᱠᱤ ᱫᱤᱠᱩ ᱟᱛᱩ ᱫᱤᱠᱩ ᱜᱮᱠᱚ ᱰᱷᱹᱮᱨ ᱜᱮᱭᱟ ᱟᱨ ᱪᱮᱫ ᱟᱨ ᱥᱟᱱᱛᱟᱲ ᱫᱚᱞᱮ ᱠᱚᱢ ᱜᱮᱭᱟ ᱛᱚ ᱚᱱᱟ ᱤᱭᱟᱹᱛᱮ ᱢᱟᱜ ᱢᱬᱮ ᱫᱚ ᱢᱟᱜ ᱢᱚᱬᱮ ᱞᱟᱹᱜᱤᱫ ᱫᱚ ᱟᱨᱦᱚᱸ ᱪᱮᱫ ᱦᱟᱱᱟ ᱟᱹᱰᱤ ᱠᱤᱪᱷᱩ ᱪᱮᱫ ᱠᱚ ᱞᱟᱜᱟᱜᱼᱟ ᱥᱮ ᱪᱮᱫ ᱦᱟᱱᱟ ᱟᱹᱰᱤ ᱠᱤᱪᱷᱩ ᱟᱱᱟ ᱪᱮᱫ ᱡᱟᱦᱮᱨ ᱛᱷᱟᱱ ᱠᱚᱪᱚᱝ ᱪᱮᱫ ᱛᱷᱟᱱ ᱠᱚ ᱪᱚᱝ ᱛᱟᱦᱮᱱᱟ
ᱡᱟᱦᱮᱨ ᱛᱷᱟᱱ ᱠᱚ ᱵᱮᱥᱤ ᱧᱚᱜ ᱞᱟᱜᱟᱜᱼᱟ, ᱢᱟᱱᱮ ᱵᱮᱥᱤ ᱧᱚᱜ ᱤᱭᱟᱹ ᱠᱚ ᱢᱮᱱᱟᱜᱼᱟ ᱾
ᱟᱞᱮᱭᱟᱜ ᱟᱞᱮ ᱟᱹᱛᱩ ᱨᱮᱫᱚ ᱡᱮᱢᱚᱱ ᱢᱟᱹᱡᱷᱤ ᱛᱷᱟᱱ ᱦᱚᱸ ᱵᱟᱹᱱᱩᱜ ᱛᱟᱞᱮᱭᱟ ᱾
ᱚᱸ ᱾
ᱡᱟᱦᱮᱨ ᱫᱚ ᱢᱮᱱᱟᱜ ᱛᱟᱞᱮᱭᱟ, ᱟᱨ ᱵᱟᱦᱟ ᱥᱚᱦᱨᱟᱭ ᱨᱮᱫᱚ ᱦᱩᱭᱩᱜ ᱛᱟᱞᱮ ᱜᱮᱭᱟ ᱾
ᱚᱸ, ᱛᱟᱦᱞᱮ ᱵᱟᱦᱟ ᱥᱚᱨᱦᱟᱭ ᱫᱚ ᱪᱮᱫᱠᱟᱯᱮ ᱢᱟᱱᱟᱣᱟ?
ᱵᱟᱦᱟ ᱥᱚᱦᱨᱟᱭ ᱫᱚ ᱡᱟᱦᱟᱸ‌ ᱞᱮᱠᱟ ᱵᱚᱱ ᱢᱟᱱᱟᱣ ᱜᱮᱭᱟ ᱟᱨ ᱪᱮᱫ ᱚᱱᱠᱟᱜᱮ ᱾ ᱥᱚᱦᱚᱨᱟᱭ ᱫᱚ ᱢᱚᱬᱮ ᱢᱟᱦᱟ, ᱵᱟᱦᱟ ᱯᱮ ᱫᱤᱱ ᱾
ᱦᱩᱸ ᱾
ᱚᱝᱠᱟ ᱜᱮ ᱾
ᱚᱸ ᱾
ᱟᱯᱮ ᱫᱚ ᱪᱮᱫᱠᱟ ᱯᱮ ᱢᱟᱱᱟᱣᱟ?
ᱟᱞᱮ ᱦᱚᱸ ᱚᱝᱠᱟ ᱜᱮᱞᱮ ᱢᱟᱱᱟᱣ ᱜᱮᱭᱟ ᱾ ᱵᱟᱦᱟ ᱯᱮ ᱫᱤᱱᱜᱤ ᱦᱩᱭᱩᱜ ᱜᱮᱭᱟ ᱾
ᱟᱪᱪᱷᱟ ᱾
ᱛᱟᱦᱚᱞᱮ ᱟᱛᱩ ᱫᱚ ᱦᱩᱰᱤᱧ ᱜᱮᱛᱟ ᱯᱮᱭᱟ?
ᱟᱛᱩ ᱫᱚ ᱦᱩᱰᱤᱧ ᱢᱮᱱ ᱢᱮᱱ ᱜᱟᱱᱚᱜᱼᱟ ᱦᱩᱰᱤᱧ ᱧᱚᱜ ᱜᱮᱭᱟ, ᱵᱮᱥᱤ ᱥᱟᱱᱛᱟᱲ ᱫᱚ ᱵᱟᱹᱱᱩᱜ ᱞᱮᱭᱟ ᱫᱤ ᱠᱩ ᱦᱮᱱᱟᱜ ᱠᱚᱣᱟ ᱵᱟᱹᱲᱛᱤ ᱟᱨ ᱥᱟᱱᱛᱟᱲ ᱫᱚᱞᱮ ᱠᱚᱢ ᱜᱮᱭᱟ, ᱤᱱᱠᱟᱹ ᱜᱮᱞ ᱚᱲᱟᱜ ᱜᱮᱞᱵᱟᱨ ᱚᱲᱟᱜ ᱞᱮᱠᱟ ᱥᱟᱱᱛᱟᱲ ᱢᱮᱱᱟᱜ ᱞᱮᱭᱟ, ᱰᱷᱮᱨ ᱫᱚ ᱵᱟᱹᱱᱩᱜ ᱞᱮᱭᱟ ᱾ ᱟᱯᱮ ᱟᱹᱛᱩ ᱨᱮᱫᱚ ᱛᱤᱱᱟᱹᱜ ᱜᱟᱭ ᱥᱟᱱᱛᱟᱲ ᱢᱮᱱᱟᱜ ᱠᱚᱛᱮ?
ᱢᱮᱱᱟᱜ ᱠᱚ ᱜᱮᱭᱟ ᱥᱟᱸᱜᱮ ᱜᱮ ᱾ ᱢᱮᱱᱟᱜ ᱞᱮᱜᱮᱭᱟ, ᱟᱫᱚ ᱦᱟᱸᱰᱮ ᱱᱟᱸᱰᱮ ᱯᱟᱲᱟ ᱛᱚ ᱱᱟᱥᱮ ᱱᱟᱥᱮ ᱜᱮ ᱢᱮᱱᱟᱜᱼᱟ ᱾ ᱡᱮᱢᱚᱱ ᱟᱞᱮ ᱯᱟᱲᱟ ᱨᱮᱢᱟ ᱢᱮᱱᱟᱜ ᱞᱮᱭᱟ ᱫᱚᱥ ᱡᱚᱱ ᱫᱚᱥ ᱢᱟᱱᱮ ᱱᱟᱥᱮ ᱠᱚᱢ ᱠᱚᱢ ᱜᱮ ᱚᱲᱟᱜ ᱢᱮᱱᱟᱜᱼᱟ ᱦᱟᱸᱰᱮ ᱱᱟᱸᱰᱮ ᱥᱩᱨ ᱥᱩᱨ ᱟᱹᱛᱩ ᱢᱮᱱᱟᱜᱼᱟ, ᱟᱫᱚ ᱢᱤᱫᱴᱷᱮᱱ ᱜᱮ ᱵᱟᱦᱟ ᱥᱚᱨᱚᱦᱟᱭ ᱥᱚᱵ ᱦᱳᱭᱳᱜᱼᱟ ᱢᱤᱫᱴᱮᱱ ᱜᱮ ᱡᱟᱦᱮᱨ ᱛᱟᱞᱟ ᱾
ᱚᱸ ᱾ ᱛᱟᱦᱚᱞᱮ ᱥᱚᱦᱨᱟᱭ ᱠᱚ ᱵᱟᱦᱟ ᱠᱚ ᱪᱮᱫᱠᱟ ᱦᱩᱭᱩᱜᱼᱟ ᱟᱯᱮᱴᱷᱮᱡ ᱫᱚ ᱥᱟᱸᱜᱮ ᱥᱟ-ᱥᱟᱸᱜᱮ ᱜᱮ ᱦᱚᱲ ᱦᱮᱱᱟᱜ ᱯᱮᱭᱟ ᱥᱮ ᱟᱯᱮ ᱫᱚ? ᱵᱷᱟᱞᱤ ᱜᱮ ᱦᱩᱭᱩᱜᱼᱟ ᱡᱟᱹᱱᱤᱡ ᱵᱟᱝ?
ᱦᱚᱲ ᱫᱚ ᱢᱮᱱᱟᱜ ᱞᱮᱭᱟ ᱵᱷᱟᱜᱤ ᱜᱮ ᱦᱩᱭᱩᱜᱼᱟ ᱾ ᱵᱷᱟᱜᱮ ᱴᱷᱤᱠ ᱜᱮᱞᱮ ᱢᱟᱱᱟᱣ ᱟᱫᱚ ᱱᱤᱝᱠᱟᱹᱱ ᱦᱚᱲᱟᱜ ᱜᱮ ᱚᱱᱮ ᱯᱟᱲᱦᱟᱣ ᱠᱷᱟᱹᱛᱤᱨᱟᱜ ᱛᱮ ᱵᱟᱝ ᱥᱚᱢᱚᱭ ᱠᱷᱟᱹᱛᱤᱨ ᱚᱲᱟᱜ ᱠᱚ ᱦᱮᱡ ᱵᱟᱲᱟ ᱵᱟᱝ ᱦᱩᱭ ᱠᱟᱱᱟ ᱤᱱᱟᱹ ᱪᱮᱜ ᱦᱚᱸ ᱯᱨᱚᱛᱷᱚᱢ ᱱᱚᱣᱟ ᱜᱮ ᱢᱟᱜ ᱢᱚᱬᱮ ᱧᱮᱞ ᱦᱩᱭᱱᱟ ᱟᱨᱠᱤ ᱾
ᱚᱸᱻ
ᱯᱟᱲᱦᱟ ᱠᱷᱟᱹᱛᱤᱨᱟᱜ ᱛᱮ ᱦᱟᱸᱰᱮ ᱱᱟᱸᱰᱮ ᱵᱟᱭᱨᱮ ᱠᱚᱨᱮᱜ ᱛᱟᱦᱮᱸ ᱵᱟᱲᱟ ᱦᱩ ᱠᱟᱱᱟ, ᱛᱟᱦᱚᱞᱮ ᱥᱚᱢᱚᱭ ᱠᱚ ᱵᱟᱝ ᱧᱟᱢ ᱠᱟᱱᱟ ᱾
ᱦᱮᱸ ᱾ ᱢᱟᱜᱢᱚᱬᱮ ᱢᱟᱱᱮ ᱧᱮᱞ ᱫᱩᱧ ᱧᱮᱞ ᱟᱠᱟᱫᱟ ᱟᱨ ᱪᱮᱫ ᱚᱱᱟ ᱦᱚᱲᱟᱜ ᱟᱹᱛᱩ ᱠᱚᱨᱮ ᱦᱩᱭᱩᱜᱼᱟ ᱛᱚ ᱢᱟᱱᱮ ᱟᱫᱚ ᱡᱮ ᱦᱤᱞᱳᱜ ᱠᱚ ᱥᱟᱨᱫᱤᱜᱼᱟ ᱥᱮ ᱮᱱᱦᱤᱞᱳᱜ ᱪᱟᱞᱟᱣ ᱟᱨ ᱧᱮᱞ ᱤᱱᱟᱹᱜᱮ ᱢᱟᱱᱮ ᱮᱸ ᱮᱦᱚᱵ ᱠᱷᱚᱡ ᱢᱩᱪᱟᱹᱫ ᱦᱟᱹᱵᱤᱡ ᱧᱮᱞ ᱚᱝᱠᱟ ᱫᱚ ᱵᱟᱝ, ᱢᱟᱱᱮ ᱧᱮᱞ ᱦᱩᱭ ᱠᱟᱱᱟ ᱢᱟᱜ-ᱢᱚᱬᱮᱸ ᱫᱚ ᱚᱸᱰᱮ ᱚᱱᱮ ᱡᱚᱠᱷᱚᱱ ᱠᱚ ᱮᱱᱮᱡ ᱟᱠᱚ ᱥᱮᱨᱮᱧ ᱚ ᱮᱱᱮᱡ ᱥᱮᱨᱮᱧ ᱨᱩᱭᱟᱠᱚ ᱛᱚᱠᱷᱚᱱ ᱜᱮ ᱚᱱᱟ ᱧᱮᱞ ᱦᱩᱭ ᱟᱠᱟᱱᱟ ᱾ ᱦᱮᱸ ᱚᱱᱠᱟ ᱫᱚ ᱵᱟᱝ ᱾
ᱱᱤᱭᱟᱹ ᱵᱟᱨ ᱦᱚᱛᱚ ᱟᱞᱮ ᱡᱚᱠᱷᱚᱱ ᱱᱚᱰᱮ ᱟᱞᱮ ᱟᱛᱳ ᱨᱮ ᱢᱟᱜ ᱢᱚᱬᱮ ᱦᱩᱭᱱᱟ ᱥᱮᱫᱤᱱ ᱫᱚ ᱥᱟᱨᱟ ᱫᱤᱱᱮ ᱫᱟᱜ ᱠᱮᱫ ᱡᱟᱹᱯᱤᱫ ᱠᱟᱛᱮ ᱜᱮᱞᱮ ᱥᱮᱛᱟᱜ ᱠᱮᱫᱟ ᱟᱱᱮ ᱱᱟᱭᱠᱮ ᱞᱮ ᱟᱹᱜᱩᱭ ᱮ ᱠᱟᱱᱟ ᱛᱤᱱᱴᱟ ᱥᱚᱢᱚᱭ ᱡᱟᱦᱮᱨ
ᱚᱻ
ᱥᱟᱨᱟ ᱫᱤᱱ ᱫᱟᱜ
ᱛᱟᱦᱚᱞᱮ ᱮᱱᱮᱡ ᱥᱮᱨᱮᱧ ᱞᱮᱫᱟ ᱯᱮ ᱥᱮ ᱵᱟᱝ?
ᱮᱱᱮᱡ ᱥᱮᱨᱮᱧ ᱦᱚᱸ ᱚᱱᱠᱟ ᱱᱤᱭᱟᱹ ᱵᱟᱨ ᱵᱟᱝ ᱦᱩᱭ ᱞᱮᱱᱟ ᱢᱮᱱᱫᱟ ᱩᱱᱟᱹᱜ ᱵᱚᱪᱷᱚᱨ ᱯᱚᱨᱮ ᱢᱟᱜ ᱢᱚᱬᱮ ᱨᱮ ᱛᱟᱦᱮᱸ ᱦᱩᱭᱩᱜ ᱠᱟᱱᱟ ᱮᱱᱮᱡ ᱥᱮᱨᱮᱧ ᱦᱚᱸ ᱵᱟᱝ ᱦᱩᱭ ᱞᱮᱱᱟ ᱾ ᱥᱮᱨᱚᱠᱚᱢ ᱡᱟᱦᱮᱨ ᱪᱟᱞᱟᱣ ᱠᱚᱦᱚᱸ ᱵᱟᱝ ᱦᱩᱭ ᱞᱮᱱᱟ ᱥᱟᱨᱟᱫᱤᱱ ᱫᱚ ᱟᱨ ᱥᱮᱛᱟᱜ ᱠᱷᱚᱱᱟᱜ ᱢᱟᱱᱮ ᱨᱤᱢᱤᱞ ᱠᱟᱫᱟᱭ ᱾
ᱚ ᱡᱟᱞᱟ ᱛᱟᱦᱞᱮ ᱚᱱᱠᱟ ᱫᱚ ᱨᱟᱹᱥᱠᱟᱹ ᱫᱚ ᱵᱟᱝ ᱦᱩᱭᱞᱮᱱᱟ ᱵᱟᱝ ᱾
ᱵᱟᱝ ᱚᱱᱠᱟ ᱞᱮᱠᱟ ᱨᱟᱹᱥᱠᱟᱹ ᱵᱟᱝ ᱦᱩᱭ ᱞᱮᱱᱟ ᱚᱱᱮ ᱱᱟᱭᱠᱮ ᱞᱮ ᱤᱫᱤ ᱦᱚᱴᱚ ᱠᱟᱫᱮᱧᱟ ᱛᱟᱨᱯᱚᱨᱮ ᱯᱩᱡᱟᱹ ᱦᱩᱭᱱᱟ ᱚᱲᱟᱜ ᱞᱮ ᱦᱮᱡ ᱮᱱᱟ ᱟᱫᱚ ᱚᱱᱰᱮ ᱡᱮ ᱨᱤᱢᱤᱞ ᱞᱮ ᱨᱟᱠᱟᱵ ᱠᱟᱫᱟ ᱟᱫᱚ ᱪᱤᱠᱟᱹᱛᱮᱢ ᱪᱟᱞᱟᱜᱼᱟ ᱪᱷᱟᱲᱟ ᱧᱚᱜ ᱜᱮᱭᱟ ᱱᱟᱥᱮᱱᱟᱜ ᱡᱟᱦᱮᱨ ᱦᱚᱸ ᱾
ᱦᱩᱸ
ᱟᱫᱚ ᱵᱟᱝᱞᱮ ᱪᱟᱞᱟᱣ ᱞᱮᱱᱟ ᱟᱨ ᱟᱹᱭᱩᱵ ᱵᱮᱲᱟ ᱥᱮᱫ ᱞᱮ ᱪᱟᱞᱟᱜ ᱠᱟᱱᱟ ᱦᱟᱱᱮ ᱛᱤᱱᱴᱟ ᱥᱮᱫ ᱾ ᱟᱨ ᱢᱤᱫ ᱡᱚᱠᱷᱚᱱ ᱞᱮ ᱪᱟᱞᱟᱣ ᱞᱮ ᱱᱟ ᱱᱟᱥᱮᱱᱟᱜ ᱳᱭ ᱫᱚᱥᱴᱟ ᱥᱮ ᱚᱱᱮ ᱡᱟᱦᱮᱨ ᱢᱮᱨᱚᱢ ᱠᱚᱠᱚ ᱠᱩᱴᱟᱹᱢ ᱠᱮᱫ ᱢᱟᱜ ᱠᱮᱫ ᱠᱚᱣᱟ ᱥᱮ ᱥᱩᱲᱮ ᱡᱚᱢ,
ᱚᱻ
ᱫᱟᱜ ᱫᱟᱜ ᱛᱮᱜᱮᱞᱮ ᱪᱟᱞᱟᱣᱱᱟ
ᱛᱟᱯᱚᱨᱮ ᱛᱤᱱᱴᱟ ᱥᱮᱫᱞᱮ ᱪᱟᱞᱟᱣᱱᱟ ᱱᱟᱭᱠᱮ ᱟᱜᱩ ᱾
ᱟᱨ ᱛᱟᱦᱚᱞᱮ ᱫᱚᱥᱟᱨ ᱦᱤᱞᱳᱜ ᱪᱮᱠᱟ ᱯᱮ ᱨᱟᱹᱥᱠᱟᱹ ᱠᱮᱫᱟ ᱛᱟᱦᱚᱞᱮ?
ᱫᱚᱥᱟᱨ ᱦᱤᱞᱳᱜ ᱫᱚ ᱱᱟᱥᱮᱱᱟᱜ ᱨᱟᱹᱥᱠᱟᱹ ᱦᱩᱭᱮᱱ ᱜᱮᱭᱟ ᱫᱚᱥᱟᱨ ᱦᱤᱞᱚᱜ ᱛᱮᱦᱚᱸ ᱫᱚᱢᱮ ᱥᱤᱛᱩᱝ ᱡᱟᱞᱮ ᱦᱚᱸ ᱢᱚᱸᱡᱽ ᱛᱮ ᱵᱟᱝ ᱜᱟᱱ ᱞᱮᱱᱟ ᱾
ᱥᱤᱛᱩᱝ ᱨᱮᱜᱮ ᱫᱚ ᱵᱷᱟᱞᱤ ᱫᱟᱜ ᱫᱩᱞᱩ ᱫᱚ ᱡᱩᱛᱩᱜ ᱟ ᱥᱮ ᱾
ᱦᱮᱸ ᱫᱟᱜ ᱫᱩᱞ ᱫᱚ ᱡᱩᱛ ᱫᱚ ᱡᱩᱛ ᱫᱚ ᱫᱚᱢᱮ ᱥᱤᱛᱩᱝ ᱥᱮ ᱩᱱᱟᱹᱜ ᱥᱤᱛᱩᱝ ᱨᱮᱦᱚᱸ ᱵᱟᱝ ᱜᱟᱱᱚᱜ ᱠᱟᱱᱟ ᱮᱱᱮᱡ ᱥᱮᱨᱮᱧ ᱦᱚᱸ ᱾
ᱟᱨ ᱥᱮᱛᱟᱜ ᱠᱷᱚᱡ ᱵᱟᱵᱮ ᱫᱷᱩᱨᱟᱹᱣ ᱠᱚᱜᱼᱟ ᱾
ᱥᱮᱛᱟᱜ ᱠᱷᱚᱱ ᱠᱚ ᱢᱮᱱᱫᱟ ᱤᱧ ᱟᱭᱩ ᱛᱟᱠᱚ ᱠᱚ ᱢᱮᱱᱫᱟ ᱫᱤᱫᱤ ᱛᱟᱠᱚ ᱠᱚ ᱦᱮᱡ ᱟᱠᱟᱱᱟ ᱩᱱᱟᱹᱜ ᱛᱮᱧᱟᱝ ᱛᱟᱠᱚ ᱠᱚ ᱦᱮᱡ ᱠᱟᱱᱟ ᱤᱥᱤᱱ ᱵᱟᱥᱟᱝ ᱚᱱᱟ ᱠᱚ ᱛᱮᱠ ᱫᱤᱭᱮ ᱚᱠᱚᱭᱦᱚ ᱟᱛᱩᱨᱮᱱ ᱵᱟᱠᱚ ᱩᱰᱳᱩᱜ ᱫᱟᱲᱮ ᱠᱟᱫᱟ ᱡᱷᱚᱛᱚᱦ ᱦᱚᱲ ᱤᱥᱤᱱ ᱵᱟᱥᱟᱝ ᱨᱮ ᱠᱚ ᱵᱮᱥᱛᱚ ᱟᱠᱟᱱᱟ ᱩᱰᱩᱠᱚᱜ ᱠᱟᱱᱟ ᱠᱚ ᱦᱟᱱᱮ ᱮᱠᱴᱟ ᱰᱮᱲᱴᱟ ᱥᱮᱫ,
ᱚᱻ ᱦᱩᱸ ᱯᱮᱲᱟ ᱠᱚ ᱦᱮᱡ ᱞᱮᱱ ᱛᱟᱯᱮᱭᱟ ᱛᱟᱦᱚᱞᱮ ᱰᱷᱮᱨ ᱜᱮ ᱵᱟᱝ?
ᱦᱮᱸ ᱯᱮᱲᱟ ᱠᱚᱠᱚ ᱦᱮᱡ ᱞᱮᱱ ᱜᱮᱭᱟ ᱰᱷᱮᱨ ᱜᱮ ᱟᱨ ᱯᱮᱲᱟ ᱠᱚᱠᱚ ᱦᱮᱡ ᱞᱮᱱᱠᱷᱟᱱ ᱢᱟ ᱚᱲᱟᱜ ᱠᱷᱚᱱ ᱩᱰᱩᱠ ᱨᱮᱱᱟᱜ ᱜᱮ ᱵᱟᱝ ᱥᱚᱢᱚᱭᱚᱜᱼᱟ ᱾
ᱦᱩᱸ ᱛᱟᱞᱮ ᱟᱢ ᱛᱮᱭᱟᱝ ᱛᱟᱠᱚ ᱥᱟᱸᱜᱟᱛ ᱠᱚᱲᱟ ᱠᱚᱠᱚ ᱦᱮᱡ ᱞᱮᱱᱟ ᱛᱚ,
ᱦᱮᱡ ᱞᱮᱱ ᱜᱮᱭᱟ ᱠᱚ ᱥᱟᱸᱜᱟᱛ ᱛᱟᱠᱚ᱾ ᱠᱚ ᱦᱮᱡ ᱞᱮᱱ ᱜᱮᱭᱟ ᱛᱮᱧᱟᱝ ᱛᱟᱠᱚ ᱠᱚ ᱦᱮᱡ ᱞᱮᱱ ᱜᱮᱭᱟ ᱾ ᱡᱟᱞᱮ ᱵᱟᱲᱟ ᱠᱮᱫᱟᱞᱮ ᱛᱮᱧᱟᱝ ᱛᱟᱞᱮ ᱥᱟᱸᱜᱟᱛ ᱛᱟᱠᱚ ᱥᱟᱶ ᱠᱚᱜᱮ ᱡᱟᱞᱮ ᱵᱟᱲᱟ ᱦᱩᱭᱱᱟ ᱱᱟᱥᱮ ᱱᱟᱜ ᱫᱚᱢᱮ ᱥᱤᱛᱩᱝ ᱥᱮ ᱾
ᱦᱩᱸ ᱛᱟᱦᱞᱮ ᱨᱟᱹᱥᱠᱟᱹ ᱫᱚ ᱵᱷᱟᱞᱤ ᱜᱮ ᱦᱩᱭᱱᱟ ᱵᱟᱝ?
ᱦᱩᱸ ᱨᱟᱹᱥᱠᱟᱹ ᱦᱩᱭᱮᱱ ᱜᱮᱭᱟ ᱚᱱᱮ ᱥᱤᱛᱩᱝ ᱨᱮ ᱱᱟᱥᱮ ᱠᱚᱢ ᱠᱚ ᱱᱟᱥᱮ ᱱᱟᱥᱮ ᱜᱮ,
ᱦᱮᱸ ᱱᱟᱥᱮ ᱱᱟᱥᱮ ᱨᱮᱦᱚᱸ ᱛᱚ ᱵᱟᱝ ᱨᱟᱹᱥᱠᱟᱹ ᱞᱮᱠᱷᱟᱡ ᱫᱚ ᱵᱟᱝ ᱜᱟᱱᱚᱜᱼᱟ ᱨᱟᱹᱥᱠᱟᱹ ᱨᱟᱥᱠᱟᱹ ᱫᱚ ᱫᱚᱨᱠᱟᱨ ᱠᱟᱱ ᱜᱮᱭᱟ᱾
ᱦᱩᱸ ᱟᱨᱦᱚᱸ ᱛᱮᱭᱟᱝ ᱛᱟᱠᱚ ᱠᱚ ᱩᱱᱟᱹᱜ ᱫᱤᱱ ᱠᱚᱨᱮ ᱵᱚᱱ ᱧᱟᱯᱟᱢ ᱠᱟᱱᱟ ᱥᱤᱛᱩᱝ ᱠᱚᱢᱟ ᱫᱤᱱᱟᱹᱢ ᱜᱮ ᱥᱤᱛᱩᱝᱼᱟ᱾
ᱦᱩᱸᱻ ᱴᱷᱤᱠ ᱥᱮᱛᱚ ᱠᱟᱛᱷᱟ ᱠᱟᱱᱜᱤᱭᱟ
ᱦᱩᱸ
ᱛᱟᱦᱚᱞᱮ ᱫᱟᱜᱠᱟ ᱠᱚᱫᱚᱢ ᱡᱚᱢ ᱠᱟᱫᱟ ᱥᱮ ᱵᱟᱝ?
ᱦᱮᱸ ᱫᱟᱠᱟ ᱠᱚ ᱢᱟᱴᱷ ᱥᱮᱫ ᱠᱷᱚᱱ ᱠᱟᱹᱢᱤ ᱵᱟᱲᱟ ᱠᱟᱛᱮ ᱦᱮᱡ ᱦᱳᱭᱮᱱᱛᱮ ᱡᱚᱢ ᱦᱩᱭᱱᱟ ᱫᱟᱠᱟ ᱠᱚ᱾
ᱪᱮᱫ ᱯᱮ ᱩᱛᱩ ᱞᱮᱫᱟ ᱛᱟᱦᱟᱞᱮ ᱛᱮᱦᱮᱧ ᱫᱚ?
ᱩᱛᱩ ᱚᱱᱮ ᱠᱩᱸᱫᱽᱨᱤ ᱞᱮ ᱩᱛᱩ ᱞᱮᱜᱼᱟ ᱟᱨ ᱫᱟᱜ ᱢᱟᱺᱰᱤ। ᱠᱩᱸᱫᱽᱨᱤ ᱵᱷᱟᱡᱤ, ᱦᱮᱸ ᱦᱮᱸ।
ᱦᱩᱸᱻ ᱦᱮᱸ ᱤᱱᱟᱹᱜ ᱥᱤᱛᱩᱝ ᱫᱤᱱ ᱫᱚ ᱚᱱᱟ ᱜᱮ ᱫᱟᱜ ᱢᱟᱺᱰᱤ ᱜᱮ ᱵᱷᱟᱞᱤᱭᱟ ᱵᱟᱝ?
ᱦᱩᱸᱻ
ᱚᱠᱚᱭ ᱤᱥᱤᱱ ᱞᱮᱫᱟᱭ ᱟᱢ ᱜᱮ?
ᱵᱟᱝ ᱤᱧ ᱭᱩ ᱜᱮ ᱩᱛᱩ ᱞᱮᱜᱼᱟᱭ।
ᱚᱻ ᱵᱷᱟᱞᱤ ᱜᱮ, ᱟᱨ ᱪᱮᱫ ᱠᱚ ᱪᱤᱠᱟᱹᱭᱫᱟ ᱛᱟᱞᱦᱮ ᱚᱲᱟᱜ ᱦᱚᱲ ᱠᱚᱫᱚ?
ᱚᱲᱟᱜ ᱦᱚᱲ ᱦᱚᱸᱜᱼᱚᱭ ᱭᱩ ᱢᱮᱱᱫᱟ ᱠᱷᱚᱥᱞᱟ ᱟᱹᱜᱩ ᱵᱚᱱ ᱪᱟᱞᱟᱜᱼᱟ। ᱛᱟᱦᱚᱞᱮ ᱱᱟᱥᱮᱱᱟᱜ ᱯᱚᱨᱮ ᱟᱨᱦᱚᱸ ᱼᱼ ᱨᱚᱯᱚᱲ ᱦᱩᱭᱩᱜᱼᱟ ᱭᱩᱭ ᱢᱮᱱᱫᱟ ᱠᱷᱚᱥᱞᱟ ᱟᱹᱜᱩ ᱪᱟᱞᱟᱜ ᱦᱩᱭᱩᱜᱼᱟ। ᱚᱱᱮ ᱤᱨ ᱦᱚᱴᱚ ᱦᱳᱭ ᱠᱟᱱᱟ ᱥᱮ।
ᱚ ᱦᱤᱛᱚᱜ ᱠᱷᱚᱥᱞᱟ ᱟᱜᱩ ᱯᱮ ᱪᱟᱞᱟᱜᱼᱟ ᱟᱨᱚ?
ᱦᱮᱸ ᱪᱟᱞᱟᱜ ᱟᱞᱮ ᱥᱟᱺᱜᱤᱧ ᱜᱮᱭᱟ ᱥᱮ ᱰᱟᱝᱨᱤ ᱠᱚᱠᱚ ᱢᱟᱰᱟ ᱦᱚᱪᱚ ᱠᱚᱣᱟ ᱤᱫᱤ ᱠᱚᱣᱟ ᱠᱚ ᱚᱱᱛᱮ ᱠᱷᱮᱛ ᱫᱷᱟᱨᱮ ᱥᱮᱫ।
ᱚ ᱦᱮᱸᱛᱚ ᱥᱤᱛᱩᱝ ᱦᱚᱸᱛᱚ ᱫᱚᱢᱮ ᱥᱤᱛᱩᱝ ᱠᱟᱱᱟ।
ᱦᱮᱸ ᱥᱤᱛᱩᱝ ᱠᱟᱱ ᱜᱮᱭᱟ, ᱯᱚᱨᱮ ᱱᱟᱦᱟᱜ ᱠᱟᱛᱷᱟ ᱦᱩᱭᱩᱜᱼᱟ ᱦᱳᱭ।
ᱦᱮᱸ ᱛᱚ ᱴᱷᱤᱠ ᱜᱮᱭᱟ ᱛᱟᱦᱟᱞᱮ।
ᱴᱷᱤᱠ ᱜᱮ ᱥᱮ,